ᱦᱮᱸ ᱜᱚᱝᱠᱮ ᱡᱚᱦᱟᱨ ᱜᱮ᱾
ᱦᱮᱸ ᱜᱚᱝᱠᱮ ᱢᱟ ᱡᱚᱦᱟᱨ ᱜᱮ, ᱛᱟᱦᱚᱞᱮ ᱜᱚᱝᱠᱮ ᱪᱮᱫ ᱠᱚᱵᱮᱱ ᱪᱤᱠᱟᱹ ᱵᱟᱲᱟᱭᱮᱫᱟ ᱱᱤᱛᱚᱜ ᱫᱚ?
ᱦᱚᱜᱼᱚᱭ ᱱᱤᱛᱚᱜ ᱨᱩᱴᱤ ᱠᱚ ᱡᱚᱢ ᱵᱟᱲᱟ ᱦᱩᱭ ᱠᱟᱛᱮᱫ ᱮ ᱫᱩᱲᱩᱵ ᱦᱩᱭ ᱟᱠᱟᱱᱟ᱾
ᱚ ᱟᱪᱪᱷᱟ, ᱱᱟᱯᱟᱭ ᱵᱟᱲᱟ ᱜᱮᱛᱚ ᱛᱟᱦᱚᱞᱮ ᱜᱚᱝᱠᱮ? ᱦᱚᱸ, ᱟ ᱛᱟᱦᱞᱮ ᱜᱚᱝᱠᱮ ᱪᱮᱫ ᱞᱮᱠᱟᱭ ᱫᱟᱭ ᱦᱮᱸ ᱜᱚᱝᱠᱮ ᱟᱹᱞᱤᱧ ᱦᱚᱸ ᱢᱳᱴᱟᱢᱩᱴᱤ ᱪᱟᱸᱫᱳᱣᱟᱜᱼᱼ ᱫᱟᱭᱟ ᱢᱟᱭᱟ ᱛᱮ ᱟᱹᱞᱤᱧ ᱦᱚᱸ ᱱᱟᱯᱟᱭ ᱵᱟᱲᱟ ᱜᱮ ᱢᱮᱱᱟᱜ ᱟᱠᱟᱫ ᱞᱤᱧᱟᱹ ᱾
ᱦᱮᱸ ᱱᱟᱯᱟᱭ ᱛᱟᱦᱚᱞᱮ ᱠᱷᱟᱱ ᱜᱮ ᱱᱟᱯᱟᱭ᱾
ᱦᱩᱸ ᱦᱩᱸ ᱱᱟᱯᱟᱭ ᱛᱟᱦᱮ ᱜᱮ ᱱᱟᱯᱟᱭ ᱾ ᱛᱟᱦᱚᱞᱮ ᱜᱚᱝᱠᱮ ᱤᱭᱟᱹ ᱫᱟᱜ ᱡᱟᱹᱲᱤ ᱠᱚᱫᱚ ᱪᱮᱫᱞᱮᱠᱟ ᱦᱩᱭ ᱵᱟᱲᱟᱭᱮᱱᱟ ᱚᱱᱛᱮ ᱟᱯᱮ ᱥᱮᱱ ᱫᱚ?
ᱮ ᱫᱟᱜ ᱡᱟᱹᱲᱤ ᱵᱚᱞᱛᱮ ᱫᱚ ᱮ ᱛᱮᱦᱮᱧ ᱫᱚ ᱟᱞᱮ ᱥᱮᱫ ᱫᱚ ᱱᱚᱝ ᱠᱟ ᱛᱤᱠᱤᱱ ᱥᱮᱫ ᱮ ᱫᱟᱜᱮᱫ ᱛᱟᱦᱤᱡ ᱛᱤᱠᱤᱱ ᱥᱮᱫ ᱫᱟᱜ ᱠᱟᱛᱮ ᱮᱠᱵᱟᱨᱮ ᱚᱝᱠᱟ
ᱪᱟᱨ ᱛᱤᱨᱤᱥ ᱥᱮᱫ ᱟᱨᱦᱚᱸ ᱫᱟᱜ ᱮ ᱡᱟᱹᱲᱤᱞᱟᱜ-ᱟ ᱟᱫᱚ ᱛᱟᱨᱯᱚᱨ ᱵᱚᱱᱫᱚ ᱠᱟᱛᱮᱮᱫ ᱜᱮ ᱟᱫᱚ ᱰᱟᱹᱦᱤ ᱠᱚᱦᱚᱸ ᱪᱟᱞᱟᱣ ᱦᱩᱭ ᱱᱟ ᱟᱫᱚ ᱫᱟᱜ ᱠᱚᱦᱚᱸᱭ ᱵᱚᱱᱫᱚ ᱠᱮᱫᱟᱭ᱾
ᱦᱳᱭ ᱦᱳᱭ ᱱᱚᱛᱮ ᱦᱚᱸ ᱜᱚᱝᱠᱮ ᱟᱞᱮ ᱫᱤᱥᱚᱢ ᱥᱮᱱ ᱦᱚᱸ ᱟᱹᱰᱤ ᱡᱳᱚᱨᱟᱞᱚᱜᱮ ᱮᱢᱟᱫᱟᱭ ᱮᱠᱫᱚᱢᱮ ᱛᱮᱦᱤᱧ ᱫᱚ ᱫᱚᱢᱮ ᱜᱮ ᱫᱟᱜ ᱾ ᱧᱤᱫᱟᱹ ᱵᱮᱲᱟ ᱦᱚᱸ ᱫᱚᱢᱮ ᱫᱟᱜ ᱥᱤᱧ ᱵᱮᱲᱟ ᱦᱚᱸ ᱫᱚᱢᱮ ᱫᱟᱜ ᱫᱚᱢᱮ ᱫᱟᱜ ᱾ ᱳᱭ ᱠᱤᱪᱷᱩ ᱠᱤᱪᱷᱩ ᱜᱷᱟᱹᱲᱤᱡ ᱤᱭᱟᱹ ᱯᱚᱨᱮ ᱪᱷᱟᱲᱟᱣ ᱠᱮᱫᱟᱭ ᱛᱚ ᱫᱟᱜ ᱨᱤᱢᱤᱞ ᱦᱚᱸ᱾
ᱦᱮᱸ ᱛᱟᱣ ᱠᱷᱟᱪᱤ ᱠᱚ ᱨᱟᱜ ᱫᱟ ᱛᱚ ᱟᱛᱳ ᱯᱟᱲᱟ ᱥᱮᱫ ᱫᱚ?
ᱵᱟᱹᱨᱩᱰᱟᱝ ᱠᱚᱫᱚ ᱦᱮᱸ ᱜᱚᱝᱠᱮ ᱟᱹᱰᱤ ᱡᱟᱹᱥᱛᱤ ᱠᱚ ᱨᱟᱜ ᱮᱫᱟ ᱟᱹᱰᱤ ᱠᱷᱟᱹᱪᱮ ᱢᱟᱱᱮ ᱠᱷᱟᱹᱪᱮ ᱜᱮᱠᱚ ᱨᱟᱜ ᱮᱫᱟ᱾ ᱵᱟᱨᱩᱰᱟᱝ ᱠᱚᱫᱚ ᱟᱹᱰᱤ ᱡᱳᱨ ᱜᱮ ᱦᱩᱸ᱾ ᱛᱟᱦᱚᱞᱮ ᱜᱚᱝᱠᱮ, ᱛᱟᱦᱚᱞᱮ ᱪᱮᱫ ᱠᱚᱯᱮ ᱩᱛᱩ ᱞᱮᱫᱟ ᱛᱮᱦᱮᱧ ᱫᱚ ᱟᱯᱮ ᱫᱚ?
ᱟᱫᱚ ᱩᱛᱩ ᱵᱚᱞᱛᱮ ᱫᱚ ᱤᱧ ᱫᱚ ᱛᱮᱦᱮᱧ ᱫᱚ ᱨᱩᱴᱤᱧ ᱡᱚᱢ ᱞᱮᱫᱟ ᱟᱨᱠᱤ ᱱᱚᱛᱮ ᱵᱟᱡᱟᱨ ᱥᱮᱫ ᱨᱮᱜᱮ ᱛᱟᱦᱮᱸ ᱵᱟᱲᱟ ᱦᱩᱭᱩᱜᱼᱟ ᱛᱚ, ᱟᱫᱚ ᱩ ᱩᱛᱩ ᱫᱚ ᱦᱳᱭ ᱞᱮᱱᱟ ᱚᱱᱠᱟ ᱦᱳᱥᱴᱮᱞ ᱨᱮ ᱛᱟᱦᱮᱸ ᱦᱩᱭᱩᱜᱼᱟ᱾ ᱵᱮᱞᱮ ᱩᱛᱩ ᱦᱩᱭ ᱞᱮᱱᱟ, ᱟᱫᱚ ᱵᱟᱹᱧ ᱡᱚᱢ ᱟᱠᱟᱫᱟ ᱾ ᱠᱟᱨᱚᱱ ᱦᱩᱭᱩᱜ ᱠᱟᱱᱟ ᱫᱟᱠᱟ ᱡᱚᱢ ᱦᱚᱸ ᱵᱷᱟᱜᱤ ᱵᱟᱝ ᱵᱩᱡᱷᱟᱹᱜ ᱠᱟᱱᱟ ᱚᱱᱟ ᱠᱷᱹᱛᱤᱨ ᱨᱩᱴᱤᱧ ᱟᱹᱜᱩ ᱞᱟᱜᱼᱟ᱾
ᱟᱪᱷᱟ ᱴᱷᱤᱠ, ᱛᱟᱦᱚᱞᱮ ᱜᱚᱢᱠᱮ ᱟᱵᱮᱱ ᱫᱚ ᱚᱠᱟ ᱨᱮᱵᱮᱱ ᱛᱟᱦᱮᱱ ᱛᱮ?
ᱚᱱᱛᱮ ᱵᱟᱡᱟᱨ ᱥᱮᱫ ᱨᱮᱜᱮ ᱟᱨᱠᱤ, ᱢᱟᱨᱟᱝ ᱵᱟᱡᱟᱨ ᱥᱮᱫ ᱨᱮ ᱾
ᱦᱩᱸ ᱱᱟᱯᱟᱭ ᱜᱮ ᱛᱟᱦᱚᱞᱮ ᱾ ᱦᱩᱸ ᱛᱟᱦᱚᱞᱮ ᱟᱵᱮᱱ ᱫᱚ ᱛᱟᱦᱚᱞᱮ ᱵᱮᱱ ᱚᱞᱜ ᱚᱞᱚᱜ ᱯᱟᱲᱦᱟᱣ ᱜᱮᱭᱟ ᱵᱟᱝ ᱥᱮ?
ᱦᱮᱸ ᱦᱮᱸ, ᱚᱞᱚᱜ ᱯᱟᱲᱦᱟᱜ ᱥᱟᱝᱜᱮ ᱯᱟᱲᱦᱟᱣ ᱢᱮᱱᱟᱜ ᱞᱤᱧᱟᱹ ᱾
ᱦᱩᱸ ᱦᱳᱭ ᱱᱟᱯᱟᱭ ᱜᱮ ᱛᱟᱦᱚᱞᱮ ᱚᱱᱟ ᱦᱚᱸ ᱦᱩᱸ ᱾ ᱦᱳᱭ ᱦᱳᱭ᱾
ᱠᱚ ᱥᱮᱫ ᱡᱯᱲᱟᱟᱣ ᱢᱮᱱᱟᱢᱟ ᱱᱤᱭᱟᱹ ᱚᱵᱚᱥᱛᱟ ᱨᱮ ᱫᱚ?
ᱜᱚᱝᱠᱮ ᱟᱹᱞᱤᱧ ᱫᱚ ᱡᱚᱯᱲᱟᱣ ᱫᱚ ᱢᱮᱱᱟᱜ ᱟᱠᱟᱫ ᱞᱤᱧᱟ, ᱟᱹᱞᱤᱧ ᱫᱚ ᱟᱛᱩ ᱚᱲᱟᱜ ᱨᱮᱱ ᱦᱚᱲ ᱛᱚ᱾ ᱪᱟᱥ ᱠᱟᱹᱢᱤ ᱠᱚᱜᱮ ᱟᱹᱞᱤᱧ ᱫᱚ ᱡᱚᱯᱲᱟᱣ ᱨᱮᱜᱮ ᱢᱮᱱᱟᱜ ᱟᱠᱟᱫ ᱞᱤᱧᱟ᱾ ᱟᱹᱛᱩ ᱚᱲᱟᱜ ᱨᱮᱱ ᱦᱚᱲ ᱫᱚ ᱵᱟᱲᱟᱭ ᱜᱮᱭᱟ ᱵᱮᱱ ᱛᱚ᱾
ᱦᱮᱸ ᱦᱮᱸ᱾
ᱚᱱᱮ ᱚᱱᱠᱟ, ᱟᱹᱛᱩ ᱚᱲᱟᱜ ᱨᱮᱱ ᱦᱚᱲ ᱫᱚ ᱡᱟ ᱠᱟᱹᱴᱤᱡ ᱠᱷᱚᱱ ᱜᱮ ᱪᱟᱥᱵᱟᱥ ᱤᱱᱟᱹ ᱠᱚᱜᱮ ᱥᱮ, ᱟᱨ ᱵᱮᱥᱼᱼ ᱫᱚ ᱵᱟᱝ ᱠᱚ ᱵᱟᱰᱟᱭᱟ ᱥᱮᱭ ᱚᱱᱠᱟ ᱜᱮ ᱾ ᱥᱮᱛᱟᱜ ᱟᱠᱟᱱ ᱥᱮ ᱱᱟᱦᱮᱞ ᱥᱟᱢ ᱢᱮ - ᱠᱷᱮᱛ ᱥᱮᱱ ᱪᱟᱞᱟᱣ ᱚᱱᱮ ᱚᱱᱠᱟ ᱚᱵᱚᱥᱛᱛᱟ ᱜᱮ᱾
ᱟᱫᱚ ᱱᱚᱶᱟ ᱦᱚᱸ ᱪᱟᱥ ᱵᱟᱥ ᱦᱚᱸ ᱞᱟᱹᱠᱛᱤ ᱠᱟᱱᱟ ᱠᱟᱨᱚᱱ ᱱᱤᱡᱮ ᱦᱚᱸ ᱚᱠᱛᱚ ᱱᱚᱜᱼᱚᱭ ᱡᱮᱢᱚᱱ ᱦᱩᱲᱩ ᱨᱚᱦᱚᱭ ᱥᱚᱢᱚᱭ ᱦᱚᱸ ᱪᱟᱞᱟᱣ ᱦᱩᱭ ᱞᱮᱱᱟ, ᱱᱚᱜᱼᱚᱭ ᱟᱞᱮ ᱥᱮᱫ ᱫᱚ ᱦᱩᱲᱩ ᱫᱚ ᱱᱤᱛᱚᱜ ᱫᱚ ᱦᱮᱲᱦᱮᱫ ᱚᱠᱛᱚ ᱦᱩᱭ ᱟᱠᱟᱱᱟ ᱦᱮᱲᱦᱮᱫ ᱫᱟᱞᱮ ᱟᱨᱠᱤ ᱾
ᱟᱹᱻ ᱦᱮᱲᱮᱫ ᱫᱚ ᱟᱯᱮ ᱥᱮᱜ?
ᱦᱮᱸ ᱦᱩᱲᱩ ᱞᱮ ᱦᱮᱲᱮᱫ ᱮᱫᱟ ᱾
ᱚ, ᱚ ᱛᱟᱦᱚᱞᱮ ᱟᱯᱮᱥ ᱟᱯᱮᱥᱮᱱ ᱫᱚ ᱛᱟᱦᱮᱞᱮ ᱟᱹᱰᱤ ᱞᱟᱦᱟ ᱛᱮᱜᱮ ᱤᱭᱟᱹ ᱦᱩᱲᱩ ᱠᱚᱫᱚ ᱠᱚ ᱨᱚᱦᱚᱭ ᱟᱠᱟᱫᱟ ᱵᱟᱝ ᱥᱮ?
ᱦᱮᱸ ᱟᱰᱚ ᱫᱚ ᱟᱞᱮ ᱫᱚ ᱱᱟᱥᱮ ᱫᱟᱜ ᱞᱮᱠᱷᱟᱱ ᱜᱮ ᱫᱟᱜ ᱫᱚ ᱞᱟᱜᱟᱣ ᱜᱚᱫᱚᱜᱼᱟ ᱾
ᱦᱳᱭ ᱦᱳᱭ ᱦᱳᱭ᱾ ᱦᱚᱸ ᱛᱟᱦᱚᱞᱮ ᱟᱯᱮ ᱫᱚ ᱡᱟᱹᱱᱤᱡ ᱠᱚᱫᱚ ᱱᱟᱢᱟᱞ ᱫᱤᱥᱚᱢ ᱥᱮᱱ ᱵᱟᱝ ᱥᱮ?
ᱵᱟᱝ ᱟᱞᱮ ᱫᱚ ᱱᱟᱢᱟᱞ ᱫᱤᱥᱚᱢ ᱫᱚ ᱵᱟᱢ ᱞᱟᱹᱭᱟ, ᱟᱞᱮ ᱫᱚᱼᱚᱜ ᱵᱤᱨ ᱫᱤᱥᱚᱢ ᱜᱮ ᱾
ᱚᱦ ᱵᱤᱨ ᱫᱤᱥᱚᱢ?
ᱦᱮᱸ ᱟᱫᱚ ᱵᱤᱨ ᱫᱤᱥᱳᱢ ᱵᱚᱞᱛᱮ ᱟᱞᱮᱭᱟᱜ ᱟᱹᱛᱳ ᱨᱮᱱᱟᱜ ᱫᱚ ᱮᱢᱚᱱ ᱢᱤᱫᱴᱟᱝ ᱥᱤᱥᱴᱟᱹᱢ ᱢᱟᱱᱮ ᱵᱤᱨ ᱨᱮ ᱢᱮᱫ- ᱴᱟᱝ ᱵᱟᱸᱫᱽ ᱢᱮᱱᱟᱜᱼᱟ ᱾ ᱟᱫᱚ ᱵᱤᱨ ᱨᱮᱱᱟᱜ ᱩᱱ ᱢᱟᱨᱟᱝ ᱵᱤᱨ, ᱱᱚᱣᱟ ᱰᱷᱚᱞ ᱦᱮᱡ ᱞᱮᱱᱠᱷᱟᱱ ᱜᱮ ᱚᱱᱟ ᱵᱤᱨ ᱨᱮᱱᱟᱜ ᱵᱟᱸᱫᱽ ᱵᱮᱱᱟᱜ, ᱛᱚᱠᱷᱚᱱ ᱫᱟᱜ ᱟᱹᱛᱩᱜ ᱢᱟᱱᱮ ᱜᱮ ᱮᱸ ᱟᱞᱮᱭᱟᱜ ᱠᱷᱮᱛ ᱨᱮᱱᱟᱜ ᱟᱻᱢ ᱩᱸ ᱢᱟᱹ ᱢᱟᱱᱮ ᱤᱭᱟᱹ ᱯᱮᱨᱮᱡᱽᱼᱚᱜ ᱛᱟᱞᱮᱭᱟ, ᱵᱟᱱ ᱯᱮᱨᱮᱡ, ᱚᱱᱟ ᱵᱟᱱ ᱯᱮᱨᱮᱡ ᱞᱮ- ᱠᱷᱟᱱ ᱜᱮᱛᱚ ᱳᱸ ᱦᱩᱲᱩ ᱨᱮᱱᱟᱜ ᱪᱟᱥ ᱫᱚ ᱦᱩᱭᱩᱜ ᱯᱮ ᱾
ᱦᱳᱭ ᱦᱳᱭ ᱦᱳᱭ ᱦᱚᱭ, ᱦᱩᱸ ᱦᱩᱸ ᱟᱞᱮ ᱥᱮᱱ ᱫᱚ ᱵᱟᱝᱼᱟᱭ ᱜᱚᱝᱠᱮ, ᱟᱞᱮ ᱥᱮᱱ ᱫᱚ ᱵᱚᱨᱥᱟ ᱡᱚᱠᱷᱚᱱᱼᱮ ᱫᱟᱜᱽᱼᱟᱭ ᱥᱮ ᱚᱱᱮ ᱩᱱ ᱥᱚᱢᱚᱡ ᱜᱮᱞᱮ ᱪᱟᱥᱼᱟ ᱟᱞᱮ ᱫᱚ ᱾ ᱥᱮᱨᱢᱟ ᱡᱟᱹᱲᱤ ᱫᱟᱜ ᱛᱮ ᱡᱟᱠᱮ ᱵᱚ ᱡᱟᱠᱮ ᱠᱚ ᱞᱟᱹᱭ ᱫᱚ, ᱥᱮᱨᱢᱟ ᱡᱟᱹᱲᱤ ᱫᱟᱜ ᱛᱮᱜᱮ ᱤᱱᱟᱹ ᱛᱮᱜᱮᱞᱮ ᱪᱟᱥ ᱵᱟᱲᱟᱭ ᱜᱮᱭᱟ ᱾ ᱦᱩᱸ ᱦᱩᱸ᱾ ᱚᱱᱮ ᱚᱱᱛᱮ ᱩᱯᱚᱨ ᱟᱞᱮ ᱥᱮᱱ ᱫᱚ ᱥᱮᱨᱢᱟ ᱡᱟᱹᱲᱤ ᱫᱟᱜ ᱛᱮᱜᱮ ᱞᱮ ᱚᱵᱷᱟᱵᱽ ᱠᱟᱛᱮ ᱞᱮ ᱛᱟᱦᱮᱸᱱᱟ ᱾ ᱮᱴᱟᱜ ᱠᱤᱪᱷᱩ ᱫᱚ ᱵᱟᱝ᱾
ᱛᱟ ᱞᱟᱹᱜᱤᱫ ᱥᱚᱢ ᱥᱮᱫ ᱦᱚᱸ ᱢᱤᱞᱤ ᱥᱮᱱ ᱦᱚᱸᱛᱚ ᱢᱮᱱᱟᱜ ᱫᱚ ᱢᱮᱱᱟᱜ, ᱟᱫᱚ ᱵᱚᱨᱥᱟ ᱨᱮᱦᱚᱸ ᱡᱩᱫᱤ ᱢᱤᱱᱤ ᱥᱮᱱ ᱦᱳᱭᱳᱜᱼᱟ ᱮᱸ ᱢᱟᱱᱮ ᱢᱤ ᱢᱤᱱᱤ ᱠᱚᱥ ᱥᱮᱨᱚᱠᱚᱢ ᱟᱹᱣᱰᱤ ᱫᱚ ᱵᱟᱹᱲᱛᱤ ᱠᱷᱚᱨᱪᱟᱜ ᱠᱟᱱᱟ ᱥᱮ ᱾
ᱦᱩᱸ ᱟᱨᱚ ᱵᱟᱠᱷᱟᱡ ᱡᱮᱢᱚᱱ ᱱᱚᱛᱮ ᱱᱟᱢᱟᱞ ᱫᱤᱥᱚᱢ ᱥᱮᱜ ᱚᱱᱮ ᱪᱮᱫ ᱠᱚ ᱞᱟᱹᱭᱼᱟ ᱠᱤᱥᱟᱹᱬᱟᱜ ᱦᱩᱲᱩ ᱤᱨ ᱠᱚ, ᱦᱩᱲᱩ ᱨᱚᱦᱚᱭ ᱠᱚ ᱵᱟᱠᱷᱟᱡ ᱪᱟᱞᱟᱣ ᱵᱟᱲᱟ ᱦᱩᱭ ᱟᱠᱟᱱ ᱜᱮᱭᱟ, ᱦᱮᱸᱥᱮ ᱾ ᱚᱱᱟ ᱠᱚᱨᱮ ᱦᱚᱸᱞᱮ ᱪᱟᱞᱟᱣ ᱵᱟᱲᱟᱣ ᱠᱟᱱᱟ ᱩᱱᱠᱩ ᱫᱚ, ᱩᱱᱟᱹᱝ ᱫᱚᱝ ᱜᱮᱠᱚ ᱪᱟᱥᱼᱟ, ᱥᱚᱵᱽ ᱥᱩᱢᱚᱭ ᱩᱝᱠᱩ ᱫᱚ ᱢᱤᱱᱤ ᱫᱟᱜ ᱛᱮᱦᱚᱸ ᱠᱚ ᱪᱟᱥᱼᱟ ᱛᱟᱨᱯᱚᱨᱮ ᱠᱮᱱᱮᱞ ᱫᱟᱜ ᱛᱮᱦᱚᱸ ᱠᱚ ᱪᱟᱥᱼᱟ ᱾ ᱟᱨ ᱥᱮᱨᱢᱟ ᱡᱟᱹᱲᱤ ᱫᱟᱜ ᱛᱮᱦᱚᱸ ᱠᱚ ᱪᱟᱥᱼᱟ, ᱥᱮ ᱚᱱᱛᱮ ᱫᱚ ᱵᱟᱨᱚ ᱢᱟᱥ ᱜᱮ ᱪᱟᱥ ᱾ ᱩᱸ ᱦᱩᱸ᱾ ᱟᱨ ᱟᱯᱱᱟᱨ ᱫᱚ ᱨᱮᱸᱜᱽᱮᱡ ᱱᱟᱪᱟᱨ ᱦᱚᱲ ᱫᱚᱢ ᱵᱟᱰᱟᱭ ᱜᱮᱭᱟ ᱡᱮ ᱱᱟᱢᱟᱞ ᱥᱮᱱ ᱪᱟᱞᱟᱣ ᱞᱮᱱᱠᱷᱟᱱ ᱜᱮ ᱚᱱᱛᱮ ᱨᱮ ᱱᱟᱢᱟᱞ ᱫᱤᱥᱚᱢ ᱨᱮᱫᱚ ᱠᱟᱹᱢᱤ ᱫᱚ ᱮᱵᱷᱮᱭᱞᱮᱵᱮᱞ ᱜᱮ ᱧᱟᱢᱚᱜᱼᱟ ᱥᱮ ᱾ ᱚᱱᱮ ᱚᱱᱠᱟ ᱟᱫᱚ ᱛᱟᱦᱮᱞᱮ ᱚᱱᱛᱮ ᱦᱚᱸ ᱪᱟᱞᱟᱣ ᱵᱟᱲᱟ ᱫᱚ ᱦᱩᱭᱩᱜ ᱜᱮᱭᱟ ᱾ ᱚᱱᱮ ᱚᱱᱠᱟ ᱦᱩᱸᱦ᱾ ᱟᱫᱚ ᱱᱤᱦᱩᱪ ᱱᱤᱭᱟᱹ ᱵᱟᱨ ᱫᱚ ᱱᱤᱭᱟᱹ ᱵᱟᱨ ᱫᱚ ᱱᱤᱦᱟᱹᱪ ᱱᱚᱛᱮ ᱚᱲᱟᱜ ᱨᱮᱭᱟᱜ ᱠᱟᱹᱢᱤ ᱛᱮ ᱛᱟᱦᱚᱞᱮ ᱚᱱᱛᱮ ᱫᱚ ᱵᱟᱝ ᱥᱮᱱ ᱦᱟᱸᱛᱟᱲ ᱦᱩᱭ ᱟᱠᱟᱱᱟ ᱟᱫᱚ ᱚᱱᱮ ᱚᱱᱠᱟ ᱵᱮᱯᱟᱨ᱾ ᱟᱫᱚ ᱦᱟᱯᱮ ᱦᱟᱸᱜ ᱪᱟᱞᱟᱜ ᱟᱨᱦᱚᱸ ᱞᱮ ᱦᱩᱭᱩᱜ ᱠᱟᱱᱟ ᱛᱚ ᱱᱚᱛᱮᱱᱟᱜ ᱠᱟᱹᱢᱤ ᱵᱟᱲᱟ ᱥᱮᱱ ᱵᱟᱠᱷᱟᱱ ᱛᱚ ᱫᱟᱢ, ᱚᱱᱟ ᱛᱟᱹᱢᱤᱞᱱᱟᱹᱲᱩ ᱥᱮᱱ ᱛᱟᱹᱢᱤᱞᱱᱟᱹᱲᱩ ᱵᱟᱠᱷᱟᱡ ᱢᱚᱦᱟᱨᱟᱥᱴᱟᱨᱟ ᱥᱮᱱ ᱠᱟᱹᱢᱤ ᱪᱟᱞᱟᱣ ᱦᱩᱭᱩᱜᱼᱟ ᱾ ᱚᱱᱮ ᱚᱱᱠᱟ ᱵᱮᱯᱟᱨ ᱦᱮᱸ᱾
ᱟᱫᱚ ᱚᱸ ᱮᱠᱡᱟᱢ ᱜᱮ, ᱦᱮᱸ ᱡᱟᱜᱮ ᱱᱟᱢᱟᱞ ᱫᱤᱥᱚᱢ ᱫᱚ ᱮᱢᱚᱱ ᱢᱤᱫᱴᱟᱝ ᱫᱤᱥᱚᱢ ᱠᱟᱱᱟ᱾
ᱦᱳᱭ᱾
ᱛᱟᱭᱚᱢ ᱛᱮᱠᱚ ᱨᱚᱦᱚᱭᱟ ᱠᱤᱱᱛᱩ ᱞᱟᱦᱟ ᱛᱮᱠᱚ ᱤᱨᱟ᱾
ᱦᱮᱸ ᱦᱮᱸ ᱦᱮᱸ ᱦᱮᱸ᱾
ᱦᱮᱸ,
ᱦᱩᱸ ᱦᱩᱸ ᱥᱮ ᱚᱵᱚᱥᱥᱚᱭ᱾
ᱩᱱᱠᱩ ᱫᱚ ᱞᱟᱦᱟ ᱛᱮᱫᱚ ᱩᱱᱠᱩ ᱫᱚ ᱫᱚᱢᱮ ᱠᱚ ᱨᱚᱦᱚᱭᱟ ᱥᱮ ᱦᱤᱱᱟᱹᱱᱤᱭᱟᱹ ᱦᱩᱲᱩ, ᱠᱚ ᱫᱟᱹᱢᱤ ᱫᱟᱹᱢᱤ ᱦᱩᱲᱩ ᱠᱚ᱾ ᱵᱟᱨᱚ ᱢᱟᱥ ᱜᱮᱛᱚ ᱦᱩᱲᱩ ᱠᱚ ᱨᱚᱦᱚᱭᱟ ᱥᱮ ᱚᱱᱛᱮ ᱨᱮᱱ ᱦᱚᱲ ᱠᱚᱫᱚ᱾
ᱦᱮᱸ ᱦᱮᱸ ᱵᱟᱨᱚ ᱢᱟᱥ ᱜᱮ᱾
ᱟᱫᱚᱢ ᱦᱚᱲ ᱫᱚ ᱦᱮᱸ
ᱟᱫᱚ ᱱᱟᱢᱟᱞ ᱫᱤᱥᱟᱹᱢ ᱵᱚᱞᱛᱮ ᱪᱮᱜ ᱠᱟ ᱟᱫᱚ ᱱᱚᱣᱟ ᱫᱤᱥᱟᱹᱢ ᱫᱚ ᱢᱤᱱᱤ ᱠᱚᱛᱮ ᱦᱚᱸ ᱚᱸ ᱮᱸ ᱥᱟᱶᱛᱮ ᱟᱨ ᱚᱠᱟ ᱞᱮᱠᱟᱧ ᱞᱟᱹᱭᱟᱢᱟ ᱱᱩᱠᱩ ᱫᱚ ᱢᱟᱱᱮ, ᱵᱚᱨᱥᱟ ᱫᱟᱜᱽ ᱠᱮᱫ ᱵᱟᱭ ᱫᱟᱜᱽ ᱠᱮᱫ ᱢᱤᱱᱤ ᱛᱮᱠᱚ ᱚᱸ ᱥᱤ ᱞᱚᱥᱚᱫ ᱠᱮᱫ ᱛᱮᱠᱚ ᱦᱩᱲᱩ ᱠᱚᱠᱚ ᱨᱚᱦᱚᱭ ᱜᱚᱫ ᱠᱮᱫᱟ᱾
ᱦᱮᱸ ᱦᱮᱸ ᱦᱮᱸ ᱦᱮᱸ᱾
ᱩᱸ
ᱚᱱᱟᱦᱚᱸ ᱚᱱᱮᱪᱚᱝ, ᱦᱩᱸ, ᱟᱨ ᱜᱚᱝᱠᱮ ᱟᱵᱚ ᱦᱚᱸ ᱦᱮᱸ ᱢᱟ ᱞᱟᱹᱭ ᱵᱮᱱ ᱞᱟᱹᱭ ᱵᱮᱱ ᱟᱸᱡᱚᱢ ᱫᱟᱞᱤᱧ᱾
ᱩᱱ ᱫᱚ ᱟᱨᱚᱧ ᱧᱮᱞ ᱫᱟ ᱵᱟᱹᱲᱛᱤᱭᱮᱱᱟ ᱵᱟᱫᱟᱢ ᱪᱟᱥ ᱠᱚ ᱦᱩᱭᱩᱜ ᱛᱟᱠᱚᱣᱟ ᱥᱮ ᱚᱱᱟᱛᱮ ᱟᱨᱦᱚᱸ ᱤᱱᱠᱟᱢ ᱠᱚ ᱟᱨᱦᱚᱸ ᱵᱟᱹᱲᱛᱤᱜ ᱠᱟᱱ ᱛᱟᱠᱚᱣᱟ᱾
ᱦᱳᱭ ᱦᱳᱭ ᱦᱳᱭ ᱵᱟᱫᱟᱢ ᱠᱚ ᱢᱮᱱᱟᱜᱼᱟ᱾ ᱛᱟᱯᱚᱨᱮ ᱟᱨᱚ ᱟᱹᱞᱩ ᱠᱚ ᱢᱮᱱᱟᱜᱼᱟ ᱦᱩᱸ᱾ ᱵᱮ ᱵᱮᱥᱤᱠᱟᱭ ᱛᱮᱫᱚ ᱚᱱᱟ ᱟᱞᱩ ᱠᱚᱨᱮ ᱜᱮ ᱩᱱᱠᱩ ᱫᱚ ᱪᱟᱥᱟ ᱠᱚ ᱫᱚᱢᱮ ᱵᱮᱥᱤ ᱫᱚ ᱥᱚᱵ ᱵᱮᱥᱤ ᱫᱚ ᱟᱞᱩ ᱜᱮᱛᱟ ᱠᱚ ᱩᱱᱠᱩᱣᱟᱜ ᱫᱚ ᱟᱞᱩ ᱟᱨ ᱦᱩᱲᱩ᱾
ᱮᱸ,
ᱤᱱᱟᱹ ᱨᱮᱜᱮ ᱯᱚᱭᱥᱟ ᱠᱚ ᱦᱮᱸ ᱚᱱᱠᱟ ᱟᱵᱚ ᱥᱟᱣᱫᱟ
ᱦᱩᱸ ᱡᱮᱢᱚᱱ ᱮᱸ ᱟᱞᱩ ᱫᱚ ᱟᱞᱮ ᱫᱤᱥᱟᱹᱢ ᱦᱚᱸ, ᱟᱞᱚᱢ ᱢᱟᱱᱮ ᱟᱞᱩ ᱫᱚ ᱟᱞᱮ ᱫᱤᱥᱚᱢ ᱦᱚᱸ ᱪᱮᱜ ᱤᱧ ᱞᱟᱹᱭᱟ ᱫᱚᱢᱮ ᱪᱟᱥ ᱫᱚ ᱦᱩᱭᱩᱜᱼᱟ᱾ ᱠᱟᱨᱚᱱ ᱮᱸ ᱟᱞᱮ ᱫᱤᱥᱚᱢ ᱫᱚ ᱱᱚᱝᱠᱟ ᱵᱤᱨ ᱫᱤᱥᱚᱢ ᱦᱩᱭ ᱠᱟᱛᱮᱜ ᱦᱚᱸ, ᱟᱹᱞᱩ ᱢᱮᱱᱠᱷᱟᱱ ᱟᱹᱞᱩ ᱫᱚ, ᱞᱚᱴᱟᱨᱤ ᱞᱮᱠᱟ ᱚᱠᱟ ᱥᱮᱨᱢᱟ ᱫᱟᱢ ᱞᱮᱠᱷᱟᱱ ᱫᱚᱢᱮᱢ ᱯᱚᱭᱥᱟ ᱠᱮᱫᱟ, ᱵᱟᱠᱷᱟᱱ ᱫᱚ ᱢᱚᱴᱟᱢᱩᱴᱤ ᱠᱷᱚᱨᱪᱟᱴᱟᱜ ᱩᱴᱷᱟᱹᱣᱮᱱ ᱛᱟᱢᱟ᱾
ᱦᱩᱸ ᱦᱩᱸ ᱦᱩᱸ᱾ ᱚᱠᱟ ᱦᱳᱭ ᱦᱳᱭ᱾ ᱦᱮᱸ ᱦᱮᱸ, ᱟᱫᱚ ᱱᱤᱭᱟᱹ ᱵᱟᱨ ᱫᱚ ᱡᱮᱢᱚᱱ ᱱᱤᱭᱟᱹ ᱵᱟᱨ ᱫᱚ ᱪᱟᱥ ᱠᱩᱦᱚᱸ ᱦᱩᱭ ᱫᱚ ᱦᱩᱭ ᱞᱮᱱᱟ ᱟᱫᱚ ᱱᱤᱭᱟᱹ ᱵᱟᱨ ᱫᱚ ᱟᱹᱰᱤ ᱞᱚᱥ ᱜᱮ ᱪᱟᱞᱟᱣᱮᱱ ᱛᱟᱞᱮᱭᱟ ᱟᱞᱮ ᱦᱚᱸ ᱫᱚᱢᱮᱞᱮ ᱨᱚᱦᱚᱭ ᱞᱮᱫᱚ ᱟᱹᱞᱩ ᱛᱟᱨᱯᱚᱨᱮ ᱟᱫᱚ ᱟᱹᱞᱩ ᱮᱠᱫᱚᱢ ᱫᱟᱢ ᱮᱢᱚᱱ ᱰᱟᱣᱩᱱ ᱮᱱᱟᱥᱮ, ᱠᱳᱱᱳ ᱮᱠᱫᱚᱢ ᱦᱩᱭ ᱜᱮ ᱵᱟᱝ ᱦᱩᱭ ᱞᱮᱱ ᱛᱟᱞᱮᱭᱟ, ᱥᱮᱨᱚᱠᱚᱢ ᱯᱨᱚᱯᱷᱤᱴ ᱥᱟᱺᱦᱤᱜ ᱫᱚ᱾ ᱟᱹᱰᱤ ᱞᱚᱥ ᱨᱮᱞᱮ ᱪᱟᱞᱟᱣᱱᱟ ᱚᱱᱮ ᱚᱱᱠᱟ ᱵᱮᱯᱟᱨ᱾
ᱟᱞᱮ ᱦᱚᱸ ᱨᱚᱦᱚᱭ ᱫᱚ ᱨᱚᱦᱚᱭ ᱵᱟᱲᱟ ᱦᱩᱭ ᱞᱮᱱ ᱜᱮᱭᱟ᱾
ᱦᱚᱭ ᱦᱚᱸ᱾
ᱟᱫᱚ ᱨᱚᱦᱚᱭ ᱵᱟᱲᱟ ᱦᱩᱭ ᱞᱮᱱ ᱜᱮᱭᱟ ᱟᱫᱚ ᱱᱚᱝᱠᱟ ᱫᱟᱢ ᱠᱚ ᱵᱟᱹᱱᱩᱜ ᱠᱚᱜᱼᱟ ᱤᱧᱦᱚᱸ ᱟᱹᱞᱩ ᱨᱚᱦᱚᱭ ᱟᱫᱚ ᱚᱱᱠᱟ ᱟᱹᱠᱷᱨᱤᱧ ᱥᱚᱢᱚᱭ ᱨᱮ, ᱛᱟᱲᱟᱣ ᱥᱚᱢᱚᱡ ᱫᱚ ᱵᱟᱹᱧ ᱪᱟᱞᱟᱣ ᱞᱮᱱᱟ ᱚᱲᱟᱜ ᱠᱷᱚᱜ ᱟᱫᱚᱢ ᱪᱤᱠᱟᱹᱭᱟ ᱫᱟᱢ ᱵᱟᱹᱱᱩᱜᱼᱟ᱾
ᱦᱳᱭ ᱾ ᱦᱩᱸ, ᱛᱟᱦᱚᱞᱮ ᱜᱚᱝᱠᱮ ᱤᱭᱟᱹ ᱟᱞᱤᱧ ᱢᱤᱫᱴᱟᱜ ᱟᱵᱮᱱ ᱴᱷᱮᱜ ᱢᱤᱫᱴᱮᱱ ᱠᱩᱠᱞᱤ ᱞᱤᱧ ᱫᱚᱦᱚᱭᱮᱫᱟ ᱦᱮᱸᱥᱮ ᱾
ᱦ
ᱦᱮᱸ ᱛᱟᱦᱚᱞᱮ ᱜᱚᱝᱠᱮ ᱛᱟᱦᱚᱞᱮ ᱢᱮᱱ ᱮ ᱛᱟᱦᱮᱱᱤᱧ ᱢᱮᱱᱫᱟᱞᱤᱧ ᱡᱮ ᱟᱵᱮᱱ ᱢᱤᱫᱴᱮᱡ ᱫᱚᱝ ᱥᱮᱨᱮᱧ ᱞᱟᱹᱭ ᱛᱟᱞᱤᱧ ᱵᱮᱱ ᱥᱮ ᱾
ᱢᱟᱱᱮ ᱫᱚᱝ ᱥᱮᱨᱮᱧ?
ᱦᱮᱸ ᱾
ᱫᱚᱝ ᱥᱮᱨᱮᱧ ᱫᱚ ᱩᱱᱟᱹᱜ ᱨᱩᱥᱤᱠᱤᱭᱟᱹ ᱦᱚᱲ ᱦᱚᱸ ᱵᱟᱝ ᱠᱟᱹᱱᱟᱹᱧ ᱟᱨ ᱥᱟᱶᱛᱮ ᱪᱮᱜ ᱤᱧ ᱞᱟᱹᱭᱟ! ᱫᱚᱝ ᱥᱮᱨᱮᱧ ᱛᱚ ᱟᱨ ᱟᱵᱚᱣᱟᱜ ᱫᱚ ᱢᱟᱱᱮ ᱪᱮᱫᱠᱟ ᱡᱩᱫᱤ ᱫᱚᱝ ᱥᱮᱨᱮᱧ ᱞᱟᱹᱭᱟ ᱢᱤᱫᱴᱟᱝ ᱫᱚᱝ ᱥᱮᱨᱮᱧ ᱡᱮᱢᱚᱱᱤᱧ ᱞᱟᱹᱭᱟᱢ ᱠᱟᱱᱟ ᱟᱹᱰᱤ ᱨᱚᱠᱚᱢ ᱜᱮ ᱥᱮᱨᱮᱧ ᱢᱮᱱᱟᱜᱼᱟ, ᱡᱩᱫᱤ ᱢᱤᱫᱴᱟᱝ ᱡᱟᱦᱟᱸ ᱫᱚ ᱚᱝᱠᱟ ᱟᱸᱡᱚᱢ ᱟᱠᱟᱫ ᱠᱩᱣᱟᱹᱧ ᱡᱚᱠᱷᱚᱱ ᱱᱚᱣᱟ ᱫᱚ ᱜᱤᱫᱽᱨᱟᱹ ᱠᱚ ᱢᱟᱱᱮ ᱢᱤᱫ ᱴᱟᱝ ᱟᱭᱤᱡ ᱠᱚᱲᱟ ᱜᱤᱫᱽᱨᱟᱹᱭ ᱮ ᱵᱟᱹᱦᱩᱭ ᱪᱟᱞᱟᱜ ᱠᱟᱱᱟ ᱢᱟᱱᱮ ᱱᱚᱝᱠᱟ ᱠᱟᱹᱠᱤ ᱢᱟ ᱛᱟᱠᱚ ᱥᱮᱡ ᱜᱮ ᱥᱮᱨᱮᱧ ᱟᱸᱡᱚᱢ ᱟᱠᱟᱫᱟ, ᱱᱚᱝᱠᱟ ᱦᱟᱱᱮ ᱪᱟᱹᱛ ᱵᱟᱹᱭᱥᱟᱹᱠᱷ ᱞᱚᱞᱚ ᱥᱤᱛᱩᱝ ᱵᱟᱹᱦᱩᱣᱟᱭ ᱠᱷᱟᱱ ᱮ ᱯᱩᱨᱩ ᱯᱚᱥᱪᱤᱢ ᱦᱚᱭ ᱢᱮ ᱡᱷᱤᱯ ᱯᱤᱨ ᱡᱷᱤᱯᱤᱨ ᱫᱟᱜᱽ ᱢᱮ ᱨᱮᱭᱟᱲᱟᱭ ᱛᱤᱧ ᱢᱮᱠᱚ ᱪᱟᱸᱫᱳ ᱵᱚᱸᱜᱟ ᱚᱝᱠᱟᱱ ᱢᱤᱫᱴᱟᱝ ᱥᱮᱨᱮᱧ ᱟᱨᱠᱤ ᱾
ᱦᱩᱸ ᱦᱩᱸ ᱾ ᱦᱮᱸ, ᱦᱩᱸ ᱾ ᱟᱪᱪᱷᱟ ᱜᱚᱝᱠᱮ ᱤᱭᱟᱹ ᱚᱱᱛᱮ ᱩᱝᱠᱩ ᱵᱟᱨᱚᱰᱟᱝ ᱠᱚ ᱨᱟᱜ ᱮᱫᱟ ᱥᱮᱜ? ᱚᱱᱠᱟ ᱥᱟᱰᱮ ᱟᱸᱡᱚᱢᱚᱜ ᱠᱟᱱ ᱫᱚ!
ᱦᱮᱸ ᱵᱟᱨᱩᱰᱟᱝ ᱟᱫᱚ ᱠᱚ ᱨᱟᱜᱫᱟ ᱾
ᱦᱩᱸ, ᱛᱟᱦᱞᱮ ᱚᱱᱛᱮ ᱟᱯᱮᱥᱮᱱ ᱦᱚᱸᱛᱚ ᱛᱟᱦᱚᱞᱮ ᱵᱷᱟᱜᱤ ᱜᱮᱛᱚᱭ ᱫᱟᱜ
ᱦᱮᱸᱧ ᱞᱟᱹᱭᱮᱜ ᱦᱮᱸ ᱛᱚ ᱟᱫᱚ ᱤᱧᱫᱚ ᱟᱛᱳ ᱯᱟᱲᱟ ᱫᱚ ᱵᱟᱝ ᱜᱚᱝᱠᱮ ᱦᱳᱥᱴᱮᱞ ᱥᱮᱫ ᱨᱮ ᱢᱤᱱᱟᱹᱧᱟ ᱞᱮᱭᱟᱢ ᱠᱟᱹᱱᱟᱹᱧ ᱛᱚ ᱱᱚᱸᱰᱮ ᱦᱚᱸ ᱵᱤᱨ ᱜᱟᱡᱟᱲ ᱛᱮ ᱯᱮᱨᱮᱡ ᱠᱟᱱᱟ ᱢᱟᱱᱮ ᱟᱞᱮᱭᱟᱜ ᱡᱩᱫᱤ ᱤᱭᱩᱱᱤᱵᱷᱟᱨᱥᱤᱴᱤ ᱵᱷᱤᱛᱤᱨ ᱨᱮᱢ ᱫᱟᱲᱮᱭᱟᱜᱟ ᱟᱹᱰᱤ ᱢᱟᱨᱟᱝ ᱡᱟᱭᱜᱟ ᱠᱟᱱᱟ ᱾ ᱟᱫᱚ ᱚᱱᱟ ᱵᱷᱤᱛᱤ
ᱪᱮ ᱦᱮᱸ ᱾ ᱦᱟᱯᱮ ᱜᱚᱝᱠᱮ ᱟ ᱢᱮᱱᱫᱟᱹᱧ ᱛᱟᱦᱚᱞᱮ ᱟᱯᱮ ᱫᱚ ᱜᱚᱝᱠᱮ ᱪᱮᱫ ᱚᱠᱟ ᱤᱭᱩᱱᱤᱵᱷᱟᱨᱥᱤᱴᱤ ᱠᱟᱱᱟ ᱯᱮ ᱟᱯᱮ ᱫᱚ?
ᱵᱤᱫᱫᱟᱥᱟᱜᱚᱨ ᱤᱭᱩᱱᱤᱵᱷᱟᱨᱥᱤᱴᱤ ᱾
ᱚ ᱵᱤᱫᱫᱟᱥᱟᱜᱚᱨ ᱤᱭᱩᱱᱤᱵᱷᱟᱨᱥᱤᱴᱤ ᱚ ᱱᱟᱯᱟᱭ ᱜᱮ ᱾ ᱚ, ᱦᱳᱭ ᱦᱳᱭ ᱾ ᱦᱮᱸ ᱾
ᱟᱫᱚ ᱚ ᱢᱮᱱᱠᱷᱟᱱ ᱱᱚᱸᱰᱮᱧ ᱧᱮᱞᱟ ᱮ ᱮᱢᱚᱱᱮ ᱫᱟᱜ ᱟᱠᱟᱫᱟ ᱰᱟᱹᱦᱤ ᱦᱚᱸ ᱫᱷᱟᱨᱮ ᱛᱮᱦᱚ ᱰᱨᱮᱱ ᱠᱚ ᱪᱮᱦᱮᱞ ᱪᱮᱯᱮᱞ ᱟᱠᱟᱫᱟ ᱡᱮᱢᱚᱱ ᱛᱳᱯᱳ ᱜᱟᱱᱚᱜᱼᱟ ᱾ ᱥᱟᱶᱛᱮ ᱮ ᱵᱤᱨ ᱠᱚ ᱚᱱᱮ ᱡᱟᱦᱟᱸ ᱠᱚᱨᱮ ᱫᱟᱨᱮ ᱱᱟᱹᱲᱤ ᱢᱮᱱᱟᱜᱼᱟ, ᱚᱱᱟ ᱠᱚᱨᱮ ᱦᱚᱸ ᱫᱚᱢᱮ ᱾
ᱚ ᱛᱟᱦᱞᱮ ᱥᱩᱭᱢᱤᱝ ᱯᱩᱞ ᱞᱮᱠᱟ ᱥᱤᱥᱴᱮᱢ ᱟᱠᱟᱱᱟ ᱵᱟᱝ ᱥᱮ ᱜᱚᱝᱠᱮ! ᱦᱳᱭ ᱦᱳᱭ ᱱᱟᱯᱟᱭ ᱜᱮ ᱚᱱᱟ ᱦᱚᱸ
ᱦᱮᱸ ᱱᱟᱯᱟᱭ ᱜᱮ
ᱛᱟᱦᱚᱞᱮ ᱡᱟᱦᱟᱸᱥᱮᱱ ᱚᱰᱚᱠ ᱵᱟᱲᱟ ᱦᱚᱸᱛᱚ ᱛᱟᱦᱚᱞᱮ ᱟᱹᱰᱤ ᱚᱥᱩᱵᱤᱫᱟᱜ ᱠᱟᱱ ᱛᱟᱯᱮᱭᱟ ᱛᱚ ᱜᱚᱝᱠᱮ
ᱵᱟᱝ ᱩᱰᱩᱠ ᱵᱟᱲᱟ ᱫᱚ ᱚᱥᱩᱵᱤᱫᱟ ᱫᱚ ᱵᱟᱹᱱᱩᱜᱼᱟ ᱟᱫᱚ ᱧᱤᱫᱟᱹ ᱧᱩᱛ ᱱᱮᱛᱟᱨ ᱫᱚ ᱵᱤᱧ ᱠᱤᱫᱤᱧ ᱠᱩ
ᱦᱳᱭ ᱦᱳᱭ ᱦᱳᱭ ᱦᱮᱸ ᱦᱮᱸ ᱚᱱᱟᱜᱮ ᱚᱱᱟᱜᱮ ᱱᱤᱛᱚᱜ ᱫᱚ ᱛᱟᱦᱚᱞᱮ ᱫᱚᱢᱮ ᱜᱮ ᱚᱥᱩᱵᱤᱫᱟ ᱛᱟᱯᱮ
ᱢᱟᱱᱮ ᱧᱤᱫᱟᱹ ᱧᱩᱛ ᱞᱮᱠᱷᱟᱱ ᱞᱟᱭᱤᱴ ᱪᱷᱟᱲᱟ ᱵᱟᱢ ᱩᱰᱩ ᱟᱫᱚ ᱮᱢᱱᱤᱛᱮᱜᱤ ᱱᱤᱡᱮ ᱛᱚ ᱦᱟᱱᱮ ᱮᱸ ᱵᱤᱨ ᱵᱷᱤᱛᱤᱨᱱᱤᱜ ᱜᱤᱫᱽᱨᱟᱹ ᱠᱟᱱᱟᱢ ᱢᱟᱱᱮ ᱟᱞᱮ ᱵᱤᱨ ᱫᱤᱥᱚᱢ ᱛᱚ ᱛᱟ ᱟᱞᱮᱭᱟᱜ ᱚᱲᱟᱜ ᱠᱩᱰᱟᱹᱢ ᱨᱮᱫᱚ ᱯᱮᱲᱟ ᱞᱮᱠᱟ ᱦᱟᱹᱛᱤ ᱫᱤᱱᱟᱹᱢ ᱜᱮᱠᱚ ᱛᱟᱦᱮᱱᱟ ᱫᱤᱱᱟᱹᱢ ᱜᱮ ᱦᱤᱨᱤ ᱠᱚ ᱦᱤᱡᱩᱜᱼᱟ
ᱛᱟᱦᱞᱮ ᱚᱱᱛᱮ ᱫᱚ ᱡᱟᱹᱥᱛᱤ ᱵᱷ ᱢᱮᱱᱟᱜ ᱠᱚᱣᱟ ᱥᱮ
ᱦᱮᱸ ᱦᱮᱸ ᱢᱟᱱᱮ ᱦᱤᱡᱩᱜ ᱟᱠᱚ ᱪᱟᱞᱟᱜ ᱟᱠᱚ ᱯᱨᱟᱭ ᱜᱮ ᱡᱮ ᱦᱟᱹᱛᱤ ᱦᱮᱡ ᱞᱮᱠᱷᱟᱱ ᱵᱤᱨᱟᱴ ᱵᱮᱯᱟᱨ ᱦᱟᱹᱛᱤ ᱚᱱᱠᱟ ᱫᱚ ᱵᱟᱝ ᱱᱚᱨᱢᱮᱞ ᱵᱮᱯᱟᱨ ᱠᱟᱱᱟ
ᱛᱟᱦᱚᱞᱮ ᱛᱟᱦᱚᱞᱮ ᱜᱚᱢᱠᱮ ᱦᱟᱛᱤ ᱠᱚ ᱡᱚᱠᱷᱚᱱ ᱠᱚ ᱦᱤᱡᱩᱜ-ᱟ ᱛᱟᱦᱚᱞᱮ ᱩᱱ ᱥᱩᱢᱟᱹᱭ ᱦᱟᱹᱛᱤ ᱞᱟᱜᱟ ᱦᱚᱸᱛᱚᱯᱮ ᱪᱟᱞᱟᱜ ᱜᱮᱭᱟ ᱥᱮ ᱵᱟᱯᱮ ᱪᱟᱞᱟᱜᱼᱟ ᱟᱯᱮ ᱫᱚ